ᱦᱮᱸ ᱜᱚᱝᱠᱮ ᱡᱚᱦᱟᱨ ᱜᱮ?
ᱦᱮᱸ ᱡᱚᱦᱟᱨ ᱜᱮ ᱜᱚᱝᱠᱮ ᱾ ᱪᱮᱫ ᱞᱮᱠᱟ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱟᱨᱟᱜ ᱜᱮ ᱾ ᱟᱹᱵᱤᱱ ᱜᱮ ᱚᱠᱟ ᱞᱮᱠᱟ?
ᱟᱹᱞᱤᱧ ᱦᱚᱸ ᱵᱮᱥ ᱴᱷᱤᱠ ᱜᱮ ᱢᱮᱱᱟᱜ ᱞᱤᱧᱟᱹ ᱱᱤᱛᱚᱜ ᱦᱟᱹᱵᱤᱡ ᱫᱚ ᱾
ᱚᱻ ᱪᱟᱸᱫᱚ ᱵᱚᱸᱜᱟ ᱟᱜ ᱫᱟᱭᱟ ᱫᱩᱞᱟᱹᱲ ᱛᱮ ᱥᱮ ᱪᱮᱫ?
ᱦᱳᱭ ᱦᱳᱭ ᱾ ᱟᱨ ᱚᱲᱟᱜ ᱠᱚᱨᱮ ᱡᱚᱛᱚ ᱠᱚᱜᱮ ᱢᱚᱡᱽ ᱦᱳᱭ ᱚ ᱢᱮᱱᱫᱟ ᱞᱤᱧ ᱚᱲᱟᱜ ᱠᱚᱨᱮ ᱡᱚᱛᱚ ᱠᱚᱜᱮ ᱱᱟᱯᱟᱭ ᱱᱟᱯᱟᱭ ᱜᱮ ᱢᱮᱱᱟᱜ ᱠᱚᱣᱟ ᱥᱮ?
ᱦᱮᱸ ᱾ ᱚᱲᱟᱜ ᱠᱚᱨᱮ ᱫᱚ ᱡᱚᱛᱚ ᱠᱚᱜᱮ ᱱᱟᱯᱟᱭ ᱵᱟᱲᱟᱜ ᱜᱮ ᱢᱮᱱᱟᱜ ᱟᱠᱟᱫ ᱠᱚᱣᱟ ᱾ ᱟᱨ ᱟᱹᱵᱤᱱ ᱥᱮᱫ ᱨᱮᱱ ᱦᱚᱸ ᱾ ᱟᱫᱚ ᱱᱟᱯᱟᱭ ᱵᱟᱲᱟ ᱜᱮ ᱾
ᱦᱳᱭ ᱾ ᱟᱹᱞᱤᱧ ᱥᱮᱫ ᱨᱮᱱ ᱦᱚᱸ ᱡᱚᱛᱚ ᱜᱮ ᱱᱟᱯᱟᱭ ᱵᱟᱲᱟ ᱜᱮ ᱢᱮᱱᱟᱜ ᱠᱚᱣᱟ ᱱᱤᱛᱚᱜ ᱦᱟᱹᱵᱤᱡ ᱫᱚ ᱾ ᱟᱨ ᱡᱮ ᱞᱮᱠᱟ ᱱᱤᱛᱚᱜ ᱱᱟᱯᱟᱭ ᱜᱮᱵᱚᱱ ᱛᱟᱦᱮᱸ ᱞᱮᱱ ᱠᱷᱟᱡ ᱡᱚᱛᱚ ᱠᱟᱹᱢᱤ ᱱᱟᱯᱟᱭ ᱜᱮ ᱦᱩᱭᱩᱜ ᱛᱟᱵᱚᱱᱟ ᱾
ᱦᱳᱭ ᱾ ᱦᱳᱭ ᱾ ᱱᱟᱯᱟᱭ ᱧᱚᱜ ᱛᱮᱜᱮ ᱛᱟᱦᱮᱸ ᱞᱮᱱᱠᱷᱟᱱ ᱪᱟᱸᱫᱚ ᱵᱚᱸᱜᱟ ᱦᱟᱜ ᱫᱟᱭᱟ ᱫᱩᱞᱟᱹᱲ ᱛᱮ ᱦᱮᱸ ᱥᱮ ᱵᱟᱝ ᱡᱟᱭ ᱡᱩᱜᱽ ᱢᱮᱬᱦᱮᱫ ᱢᱮᱬᱦᱮᱫ ᱛᱤ ᱢᱮᱬᱦᱮᱫ ᱡᱟᱸᱜᱟ ᱡᱟᱛᱮ ᱫᱚᱦᱚ ᱠᱟᱵᱚᱱ ᱢᱟᱭ ᱾
ᱦᱳᱭ ᱦᱳᱭ ᱾ ᱟᱨ ᱛᱚᱵᱮ ᱜᱚᱢᱠᱮ ᱱᱚᱣᱟ ᱠᱟᱹᱢᱤ ᱫᱤᱱ ᱚᱠᱛᱮ ᱟᱯᱮ ᱯᱟᱦᱴᱟ ᱫᱚ ᱠᱟᱹᱢᱤ ᱠᱚᱫᱚ ᱛᱤᱱᱟᱹᱜ ᱦᱟᱹᱵᱤᱡ ᱛᱚ ᱚᱨᱟᱢ ᱤᱫᱤ ᱠᱟᱫᱟ ᱠᱟᱹᱴᱤᱡ ᱵᱮᱱ ᱞᱟᱹᱭ ᱞᱟᱦ ᱞᱮᱠᱷᱟᱡ ᱯᱚᱨᱮ ᱛᱮᱞᱤᱧ ᱞᱟᱹᱭ ᱠᱮᱭᱟ
ᱚ ᱱᱚᱜᱼᱚᱭ᱾ ᱚᱛᱚᱦᱚᱵ ᱦᱩᱭ ᱠᱟᱱᱟ ᱠᱟᱹᱢᱤ ᱠᱚᱫᱚ ᱟᱨᱠᱤ, ᱟᱫᱚ ᱱᱚᱜᱼᱚᱭ ᱢᱟᱱᱮ ᱟᱥᱛᱮ ᱟᱥᱛᱮ ᱵᱟᱹᱭᱦᱟᱹᱲ ᱠᱚᱨᱮᱱᱟᱜ ᱥᱤ ᱠᱚᱦᱚᱸ ᱢᱟᱱᱮ ᱡᱟᱦᱟᱸ᱾ ᱡᱟᱦᱟᱸ ᱜᱷᱟᱥ ᱥᱟᱜᱟᱫ ᱠᱚᱦᱚ ᱢᱮᱱᱟᱜ ᱟᱠᱟᱫᱟ ᱚᱱᱟ ᱠᱚ ᱟᱫᱚ ᱱᱤᱛᱚᱜ ᱫᱚ ᱥᱤ ᱤᱭᱟᱹ ᱤᱫᱤ ᱦᱩᱭᱩᱜ ᱠᱟᱱᱟ ᱡᱟᱛᱮ ᱥᱮᱭᱟᱜ ᱢᱟ ᱟᱹᱰᱤ ᱞᱚᱜᱚᱱ ᱾ ᱚᱱᱟ ᱞᱟᱹᱜᱤᱫ ᱛᱮ ᱨᱚᱦᱚᱭ ᱠᱚᱦᱚᱸ ᱛᱩ ᱞᱟᱛᱟᱨ ᱥᱮᱫ ᱫᱚᱠᱚ ᱪᱷᱩᱴᱟᱹᱣ ᱜᱚᱜ ᱠᱟᱱᱟ ᱡᱟᱦᱟᱸ ᱫᱚ ᱯᱩᱨᱟᱹ ᱜᱮ ᱡᱟᱦᱟᱸ ᱵᱟᱹᱭᱦᱟᱹᱲ ᱯᱩᱨᱟᱹ ᱠᱚ ᱞᱟᱹᱭ ᱦᱚᱪᱚᱭᱮᱫᱟ ᱾ ᱦᱩᱫᱩᱞᱥ ᱠᱟᱛᱷᱟ ᱴᱟᱜ ᱡᱟᱦᱟᱸ ᱠᱚ ᱞᱟᱹᱭᱪᱚᱭᱮᱫᱟ ᱚᱱᱛᱮ ᱫᱚ ᱯᱩᱨᱟᱹ ᱨᱚᱦᱚᱭ ᱠᱚ ᱟᱨᱟᱢᱵᱷᱚᱭᱮᱫᱟ ᱾ ᱞᱟᱛᱟᱨ ᱥᱮᱫ ᱠᱷᱚᱱ ᱨᱚᱦᱚᱭ ᱨᱚᱦᱚᱭ ᱫᱚᱠᱚ ᱨᱟᱠᱟᱵᱚᱜᱼᱟ ᱛᱚ᱾ ᱦᱮᱸ ᱥᱮ ᱚᱱᱟ ᱦᱤᱥᱟᱹᱵ ᱛᱮ ᱟᱨᱠᱤ ᱫᱷᱩᱨᱟᱣ ᱠᱚ ᱨᱚᱦᱚᱭ ᱠᱚ ᱮᱛᱚᱦᱚᱵ ᱠᱟᱫᱟ, ᱟᱨ ᱟᱯᱮ ᱥᱮᱫ ᱫᱚ ᱛᱟᱦᱚᱞᱮ ᱨᱚᱦᱚᱭ ᱨᱮᱱᱟᱜ ᱚᱵᱚᱥᱛᱟ ᱫᱚ ᱚᱠᱟ ᱞᱮᱠᱟ ᱛᱟᱦᱚᱞᱮ?
ᱟᱞᱮ ᱥᱮᱫ ᱫᱚ ᱜᱚᱝᱠᱮ ᱪᱮᱫ ᱠᱚ ᱢᱮᱱᱟ, ᱠᱤᱪᱷᱩ ᱪᱟᱸᱫᱚ ᱵᱚᱸᱜᱟ ᱫᱟᱜ ᱵᱟᱭ ᱡᱟᱹᱲᱤ ᱞᱮ ᱮᱠᱷᱟᱱ ᱫᱚ ᱟᱞᱮ ᱯᱟᱥᱴᱟ ᱢᱟ ᱟᱫᱚ ᱚᱱᱟ ᱛᱮ ᱨᱚᱦᱚᱭ ᱠᱚᱫᱚ ᱵᱟᱝ ᱤᱫᱤ ᱦᱩᱭ ᱠᱟᱱᱟ ᱚᱱᱟ ᱛᱚᱞᱟ ᱠᱚ ᱜᱤᱰᱤ ᱦᱩᱭ ᱠᱟᱱᱟ ᱢᱟᱴᱷ ᱠᱚᱨᱮ ᱢᱮᱱᱟᱜ ᱜᱮᱭᱟ, ᱟᱫᱚ ᱪᱮᱫ ᱠᱚ ᱚᱱᱟ ᱠᱚᱦᱚᱸ ᱱᱤᱛᱚᱜ ᱟᱭᱢᱟ ᱫᱤᱱ ᱦᱩᱭᱩᱜ ᱠᱟᱱᱟ ᱥᱮ ᱟᱫᱚ ᱦᱟᱲᱟᱢ ᱪᱟᱞᱟᱜ ᱠᱟᱱᱟ, ᱟᱫᱚ ᱚᱱᱟ ᱫᱟᱜ ᱵᱟᱝ ᱠᱷᱟ ᱛᱤᱨ ᱛᱤᱜᱤ ᱪᱮᱫ ᱠᱚ ᱢᱮᱱᱟ, ᱟᱞᱮ ᱥᱮᱫ ᱫᱚ ᱪᱟᱥ ᱠᱟᱹᱢᱤ ᱠᱚᱫᱚ ᱛᱷᱚᱲᱟ ᱟᱛᱨᱟ ᱟᱹᱛᱨᱤ ᱜᱤ ᱢᱮᱱᱟᱜ ᱦᱟᱛᱟᱲ ᱟᱠᱟᱫᱟ ᱟᱫᱚ, ᱚᱱᱟᱛᱮ ᱵᱟᱞᱮ ᱛᱮᱫᱚ ᱵᱟᱞᱮ ᱮᱦᱚᱵ ᱦᱟᱛᱟᱲ ᱠᱟᱱᱟ ᱨᱚᱦᱚᱭ ᱮᱢᱟᱱ ᱠᱚᱫᱚ᱾
ᱟᱫᱚ ᱞᱚᱜᱚᱱ ᱴᱟᱭᱤᱢ ᱚᱠᱛᱚ ᱨᱮ ᱡᱩᱫᱤ ᱵᱟᱭ ᱫᱟᱜ ᱟᱵᱚᱱᱟᱭ, ᱛᱟᱦᱚᱞᱮ ᱪᱤᱠᱟᱹᱛᱮᱢ ᱨᱚᱦᱚᱭ ᱜᱚᱰᱟ ᱥᱮ?
ᱦᱳᱭ᱾
ᱦᱮᱸ ᱥᱮ?
ᱦᱳᱭ ᱟᱫᱚ ᱪᱮᱜ ᱠᱚ ᱢᱮᱱᱟ ᱡᱮᱭᱥᱮ ᱜᱚᱝᱠᱮ ᱟᱞᱮ ᱥᱮᱫ ᱫᱚ ᱪᱮᱫ ᱠᱚ ᱢᱮᱱᱟ ᱡᱟᱦᱟᱱᱟᱜ ᱥᱩᱵᱤᱫᱟ ᱠᱚᱫᱚ ᱫᱟᱜ ᱨᱮᱭᱟᱜ ᱵᱟᱹᱱᱩᱜᱼᱟ ᱚᱝᱠᱟ ᱰᱤᱯ ᱮᱢᱟᱱ ᱠᱩ ᱥᱮ ᱚᱝᱠᱟ ᱢᱤᱱᱩ ᱮᱢᱟᱱ ᱠᱚᱦᱚᱸ ᱟᱞᱮ ᱥᱮᱫ ᱫᱚ ᱵᱟᱹᱱᱩᱜᱼᱟ᱾ ᱟᱫᱚ ᱚᱱᱟᱛᱮ ᱟᱞᱮᱫᱚᱭ ᱪᱮᱫ ᱠᱚ ᱢᱮᱱᱟ ᱪᱟᱸᱫᱳ ᱵᱚᱸᱜᱟ ᱵᱚᱨᱥᱟ ᱜᱮ, ᱵᱚᱨᱥᱟ ᱫᱤᱱ ᱨᱮᱜ ᱟᱞᱮᱫᱚ ᱱᱚᱮᱞᱮ ᱪᱟᱥᱚᱜ ᱚᱠᱚ ᱪᱟᱥ ᱫᱤᱱ ᱠᱟᱱ ᱛᱟᱵᱳᱱ ᱚᱱᱟ ᱚᱠᱛᱮ ᱜᱮᱞᱮ ᱪᱟᱥᱚᱜᱼᱟ, ᱟᱯᱮ ᱥᱮᱫ ᱫᱚ ᱜᱚᱝᱠᱮ ᱪᱮᱞᱮᱠᱟ ᱥᱩᱵᱤᱫᱟ ᱠᱚ ᱫᱟᱜ ᱠᱚᱨᱮᱱᱟᱜ?
ᱱᱤᱝᱠᱟᱹ ᱞᱟᱛᱟᱨ ᱥᱮᱫ ᱫᱟᱜ ᱨᱟᱠᱟᱯ ᱜᱚᱢᱠᱮ ᱫᱚ ᱵᱟᱯᱮ ᱵᱚ ᱵᱟᱯᱮ ᱤᱭᱟᱹ ᱫᱚ ᱵᱟᱹᱱᱩᱜᱼᱟ ᱥᱮ ᱪᱮᱫ?
ᱦᱳᱭ ᱵᱟᱹᱱᱩᱜᱼᱟ᱾
ᱟᱫᱚ ᱜᱚᱝᱠᱮ ᱛᱟᱞᱦᱮ ᱥᱤᱡᱤ ᱨᱮ ᱛᱤᱱᱟᱹᱜ ᱯᱮ ᱪᱟᱥᱟ ᱵᱚᱞᱛᱮ ᱵᱟᱨ ᱫᱷᱟᱣ ᱜᱮ ᱥᱮ ᱢᱤᱫ ᱫᱷᱟᱣ ᱜᱮᱯᱮ ᱨᱚᱦᱚᱭᱟ ᱟᱯᱮ ᱚᱱᱛᱮ ᱫᱚ?
ᱦᱳᱭ ᱦᱳᱭ ᱜᱚᱝᱠᱮ ᱟᱹᱰᱤ ᱱᱟᱯᱟᱭ ᱵᱮᱱ ᱠᱩᱠᱞᱤ ᱠᱮᱫ ᱞᱤᱧᱟ, ᱟᱞᱮ ᱫᱚ ᱥᱮᱨᱢᱟᱨᱮ ᱢᱤᱫ ᱥᱮᱨᱢᱟᱨᱮ ᱢᱤᱫ ᱪᱷᱚᱴ ᱜᱮᱞᱮ ᱪᱟᱥᱚᱜᱼᱟ, ᱚᱱᱟ ᱦᱚᱸ ᱪᱮᱫ ᱠᱚ ᱢᱮᱱᱟ ᱪᱟᱥ ᱚᱠᱛᱮ ᱜᱤ᱾ ᱟᱫᱚ ᱪᱮᱜ ᱠᱚ ᱢᱮᱱᱟ ᱪᱟᱥ ᱚᱠᱛᱮ ᱜᱮᱞᱮ ᱪᱟᱥᱚᱜᱼᱟ, ᱮᱱᱛᱮ ᱟᱞᱮ ᱥᱮᱜ ᱜᱚᱝᱠᱮ ᱚᱝᱠᱟ ᱫᱟᱜ ᱠᱚᱨᱮᱱᱟᱜ ᱥᱩᱵᱤᱫᱟ ᱵᱟᱹᱱᱩᱜᱼᱟ᱾ ᱟᱨ ᱦᱭᱛᱳ ᱱᱚᱣᱟ ᱵᱚᱨᱥᱟ ᱫᱤᱱ ᱨᱮᱦᱚᱸ ᱮᱸ ᱟᱞᱮᱥᱮᱫ ᱫᱚ ᱚᱝ ᱠᱟ ᱫᱟᱜ ᱮᱢᱟᱱ ᱠᱚ ᱵᱟᱭ ᱡᱟᱲᱤᱭᱟ, ᱟᱫᱚ ᱚᱱᱟᱛᱮ ᱟᱫᱚᱢ ᱚᱠᱟ ᱵᱚᱪᱷᱚᱨᱮ ᱢᱚᱡᱛᱮ ᱫᱟᱜ ᱮᱢᱟᱱ ᱠᱚᱭ ᱡᱟᱲᱤᱭᱟ ᱚᱱᱟ ᱵᱚᱪᱷᱚᱨ ᱫᱚ ᱢᱚᱸᱡᱽ ᱜᱮ ᱪᱟᱥᱵᱟᱥ ᱫᱚ ᱦᱩᱭᱩᱜ ᱜᱮᱭᱟ, ᱟᱫᱚ ᱪᱮᱜ ᱠᱚ ᱢᱮᱱᱟ ᱟᱨ ᱵᱟᱭ ᱡᱟᱲᱤ ᱞᱮᱠᱷᱟᱡ ᱫᱚ ᱚᱱᱮ ᱚᱝᱠᱟ ᱟᱛᱨᱟ ᱟᱛᱨᱮ ᱜᱮ ᱛᱟᱦᱮᱸᱭᱮᱜ ᱜᱮᱭᱟ᱾
ᱦᱩᱸ ᱟᱪᱪᱷᱟ ᱪᱷᱟ᱾ ᱟᱫᱚ ᱜᱚᱝᱠᱮ ᱡᱟᱦᱟᱸ ᱥᱤᱡᱤ ᱨᱮ ᱢᱤᱫᱴᱟᱝ ᱯᱮ ᱨᱚᱦᱚᱭ ᱠᱟᱛᱮᱜ ᱚᱱᱟ ᱛᱮᱢᱟ ᱛᱮᱢᱟᱫᱚ ᱞᱟᱡ ᱜᱮ ᱪᱟᱞᱟᱜᱼᱟ᱾ ᱟᱨ ᱚᱱᱟ ᱠᱷᱚᱱ ᱛᱚ ᱵᱟᱲᱛᱤ ᱛᱚ ᱚᱨᱟᱜ ᱜᱷᱟᱨᱚᱸᱡᱽ ᱛᱚ ᱪᱟᱞᱟᱣ ᱠᱟᱴᱤᱡ ᱮᱴᱠᱮᱴᱚᱬᱮ ᱜᱮ ᱦᱩᱭᱩᱜᱼᱟ ᱥᱮ ᱪᱮᱫ?
ᱦᱳᱭ ᱜᱚᱝᱠᱮ ᱪᱮᱫ ᱠᱚ ᱢᱮᱱᱟ ᱚᱱᱟ ᱫᱚ ᱱᱤᱡᱚᱨᱟᱜ ᱡᱚᱢ ᱞᱟᱹᱜᱤᱜ ᱜᱤ ᱚᱱᱟ ᱫᱚ ᱦᱮᱸ ᱞᱟᱜᱟᱣ ᱦᱩᱭᱩᱜ ᱠᱟᱱᱟ ᱪᱮᱜ ᱠᱚ ᱢᱮᱱᱟ ᱢᱤᱫ ᱪᱷᱚᱴ ᱪᱟᱥ ᱫᱚ ᱛᱮ ᱚᱱᱟ ᱫᱚ ᱟᱹᱠᱷᱨᱤᱧ ᱮᱢᱟᱱ ᱠᱚ᱾ ᱠᱳᱫᱚ ᱵᱟᱝ ᱜᱟᱱᱚᱜᱼᱟ ᱚᱱᱟ ᱢᱟ ᱟᱯᱱᱟᱨᱟᱜ ᱞᱟᱭᱡ ᱞᱟᱹᱜᱤᱫᱴᱜ ᱜᱮ ᱚᱱᱟ ᱫᱚᱭ ᱪᱟᱞᱟᱜᱼᱟ ᱥᱮ ᱟᱯᱱᱟᱨᱟᱜ ᱡᱚᱢ ᱥᱩᱢᱩᱝ ᱜᱮ ᱚᱱᱟ ᱫᱚ ᱦᱩᱭᱩᱜᱼᱟ᱾
ᱟᱫᱚ ᱜᱚᱝᱠᱮ ᱚᱱᱟᱚᱛᱚ ᱜᱷᱟᱨᱚᱸᱡᱽ ᱟᱞᱟᱣ ᱞᱟᱹᱜᱤᱫ ᱢᱟ ᱠᱟᱹᱣᱰᱤ ᱜᱚᱨᱚ ᱫᱚᱨᱠᱟᱨ᱾ ᱛᱟᱞᱦᱮ ᱚᱱᱟ ᱠᱚᱫᱚ ᱚᱠᱟ ᱞᱮᱠᱟ ᱛᱚᱵᱮ ᱯᱮ? ᱮᱸ ᱡᱳᱚᱜᱟᱲ ᱡᱟᱹᱛᱤ ᱛᱟᱦᱮᱸᱱ?
ᱦᱳᱭ ᱜᱚᱝᱠᱮ ᱱᱟᱯᱟᱭ ᱵᱮᱱ ᱢᱮᱱᱠᱮᱜᱼᱟ᱾ ᱟᱞᱮ ᱥᱮᱫ ᱫᱚ ᱜᱚᱝᱠᱮ ᱪᱮᱫ ᱠᱚ ᱢᱮᱱᱟ ᱢᱤᱫᱴᱮᱱ ᱱᱟᱹᱭ ᱜᱟᱰ ᱰᱟ ᱢᱮᱱᱟᱜᱼᱟ᱾ ᱛᱚ ᱱᱟᱹᱭ ᱜᱟᱰᱟ ᱠᱷᱚᱱ ᱜᱮ ᱟᱹᱰᱤ ᱡᱟᱹᱥᱛᱤ ᱚᱱᱟ ᱜᱤᱛᱤᱞ ᱮᱢᱟᱱ ᱠᱚᱠᱚ ᱨᱟᱠᱟᱵᱟ ᱜᱟᱹᱰᱤ ᱠᱚ ᱟᱹᱜᱩᱭᱟ᱾ ᱮᱸᱻ ᱯᱮ ᱟᱫᱚ ᱚᱱᱟ ᱜᱟᱹᱰᱤ ᱨᱮᱜᱮ ᱚᱱᱟ ᱮᱸ ᱜᱤᱛᱤᱞ ᱮᱢᱟᱱ ᱠᱚᱞᱮ ᱞᱳᱰᱤᱝᱟ ᱟᱫᱚ᱾ ᱚᱸᱰᱮ ᱠᱷᱚᱡ ᱜᱮ ᱠᱟᱹᱣᱰᱤ ᱠᱚᱫᱚᱞᱮ ᱟᱨᱡᱟᱣᱟ ᱮᱱᱦᱚᱸ ᱴᱷᱤᱠ ᱴᱷᱟᱠ ᱢᱚᱴᱟᱢᱩᱴᱤ ᱠᱟᱹᱣᱰᱤ ᱞᱮ ᱟᱨᱡᱟᱣᱟ ᱦᱮᱸ ᱟᱯᱱᱟᱨᱟᱜ ᱜᱷᱟᱨᱚᱸᱡᱽ ᱠᱳᱫᱚ ᱢᱚᱡᱽ ᱛᱮᱜᱮ ᱪᱟᱞᱟᱜᱼᱟ᱾
ᱢᱟᱱᱮ ᱵᱟᱸᱫᱤ ᱯᱮᱨᱮᱡ ᱵᱟᱝ ᱦᱩᱭᱩᱜ ᱨᱮᱦᱚᱸ ᱢᱟᱱᱮ ᱡᱤᱣᱤ ᱨᱮᱱᱟᱜ ᱠᱚᱥᱴᱚ ᱫᱚ ᱵᱟᱝ ᱵᱩᱡᱷᱟᱹᱜᱼᱟ ᱥᱮ ᱪᱮᱫ?
ᱦᱳᱭ ᱦᱳᱭ ᱵᱟᱸᱫᱤ ᱯᱮᱨᱮᱜ ᱵᱟᱝ ᱦᱩᱭᱩᱜ ᱨᱮᱦᱚᱸ ᱡᱤᱣᱤ ᱨᱮ ᱩᱱᱟᱹ ᱠᱚᱥᱴᱚ ᱵᱟᱝ ᱵᱩᱡᱷᱟᱹᱜᱼᱟ᱾
ᱦᱳᱭ ᱟᱞᱮ ᱢᱚᱛᱮ ᱦᱚᱸ ᱜᱚᱝᱠᱮ ᱥᱤᱡᱤᱱ ᱨᱮᱜᱮ ᱟᱞᱮ ᱫᱚ ᱢᱟᱱᱮ ᱪᱟᱥᱟ ᱪᱟᱸᱫ ᱢᱟᱱᱮ
ᱡᱟᱦᱟᱸ ᱫᱚᱠᱚ ᱞᱟᱹᱭᱟᱜ ᱥᱮᱨᱢᱟᱨᱮ ᱵᱟᱨ ᱫᱷᱟᱣ ᱜᱮ ᱟᱨᱠᱤ ᱦᱮᱸ ᱥᱮ ᱟᱫᱚ ᱚᱱᱟᱠᱚ ᱪᱟᱥ ᱵᱟᱨᱟ ᱠᱟᱛᱮᱜᱮ ᱟᱞᱮ ᱫᱚ ᱫᱤᱱ ᱠᱷᱚᱸᱰ ᱦᱚᱸᱞᱮ ᱠᱷᱟᱸᱰᱟᱣᱟ᱾ ᱟᱫᱚ ᱛᱚᱵᱩ ᱨᱮᱦᱚᱸ ᱢᱤᱴᱟᱝᱠᱩ ᱞᱟᱹᱭᱟ ᱪᱟᱥ ᱠᱷᱟᱸᱰᱟᱣ ᱴᱟᱠᱟᱣ ᱟᱨ ᱡᱟᱦᱟᱸ ᱦᱩᱭᱩᱜ ᱠᱟᱱᱟ ᱤᱭᱟᱹ ᱟᱨᱠᱤ ᱡᱟᱦᱟᱸ ᱪᱟᱸᱫᱳᱠᱤᱭᱟᱹ ᱡᱟᱦᱟᱸ ᱴᱟᱠᱟ ᱧᱟᱢᱚᱜᱼᱟ ᱚᱱᱟ ᱨᱮᱱᱟᱜ ᱤᱭᱟᱹ ᱫᱚ ᱢᱟᱱᱮ ᱯᱷᱟᱨᱟᱠ ᱫᱚ ᱟᱹᱰᱤ ᱜᱮ ᱟᱞᱟᱫᱟ ᱜᱮᱭᱟ ᱥᱮ
ᱦᱳᱭ
ᱦᱮᱸ ᱥᱮ ᱟᱪᱪᱷᱟ ᱜᱚᱝᱠᱮ ᱟᱫᱚ ᱚᱱᱟ ᱠᱚᱢ ᱞᱟᱹᱭ ᱠᱮᱫ ᱠᱷᱟᱱ ᱟᱫᱚ ᱟᱯ ᱥᱤᱡᱤᱱ ᱨᱮ ᱛᱩ ᱢᱤᱫᱴᱟᱝ ᱜᱮᱯᱮ ᱨᱚᱦᱚᱭᱮᱫᱟ ᱥᱟᱶᱛᱮ ᱛᱚ ᱢᱟᱱᱮ ᱡᱚᱢ ᱞᱟᱹᱜᱤᱫ ᱛᱚ ᱦᱩ ᱠᱚ᱾ ᱟᱨ ᱛᱟᱦᱚᱞᱮ ᱚᱱᱟ ᱥᱟᱶᱛᱮ ᱩᱛᱩ ᱞᱟᱹᱜᱤᱫ ᱫᱚ ᱚᱠᱟ ᱠᱚᱯᱮ ᱨᱚᱦᱚᱭᱟ?
ᱚ ᱦᱳᱭ ᱜᱚᱢᱠᱮ ᱟᱹᱰᱤ ᱱᱟᱯᱟᱭ ᱵᱮᱱ ᱢᱮᱱᱠᱮᱜᱼᱟ᱾ ᱩᱛᱩ ᱞᱟᱹᱜᱤᱫ ᱫᱚ ᱜᱚᱢᱠᱮ ᱚᱠᱟ ᱱᱟᱹᱭ ᱯᱟᱥᱴᱟ ᱨᱮ ᱚᱠᱟ ᱵᱟᱲᱜᱮ ᱮᱢᱟᱱ ᱠᱚ ᱢᱮᱱᱟᱜᱼᱟ᱾ ᱟᱫᱚ ᱩᱛᱩ ᱞᱟᱹᱜᱤᱫ ᱫᱚ ᱯᱚᱨᱭᱟᱯᱛ ᱟᱯᱱᱟᱨ ᱵᱟᱠᱷᱨᱟ ᱵᱟᱠᱷᱨᱟ ᱡᱚᱢ ᱥᱩᱢᱩᱝ ᱫᱚ ᱨᱚᱦᱚᱭ ᱦᱩᱭᱩᱜ ᱠᱟᱱ ᱜᱮᱭᱟ ᱟᱨ ᱱᱤᱡᱮᱨᱟᱜ ᱡᱚᱢ ᱪᱮᱫ ᱠᱚ ᱡᱩᱢᱤ ᱠᱚᱢ ᱜᱮ ᱛᱟᱦᱮᱱ ᱠᱷᱟ ᱫᱚ ᱠᱷᱟᱹᱞᱤ ᱡᱚᱢ ᱥᱩᱢᱩᱝ ᱫᱚ ᱨᱚᱦᱚᱭ ᱦᱩᱭᱩᱜᱼᱟ ᱟᱨ ᱟᱨᱦᱚᱸ ᱢᱮᱱᱟᱜ ᱠᱚ ᱟᱞᱮ ᱯᱟᱥᱠᱟ ᱨᱮ ᱦᱚᱲ ᱠᱚᱜᱮ ᱩᱝᱠᱩ ᱚᱠᱚᱭᱟᱜ ᱡᱩᱢᱤ ᱛᱷᱚᱲᱟ ᱡᱟᱹᱥᱛᱤ ᱛᱤ ᱧᱚᱜ ᱢᱮᱱᱟᱜ ᱜᱮᱭᱟ ᱟᱫᱚ ᱩᱝᱠᱩ ᱫᱚ ᱚᱱᱟ ᱥᱚᱵᱡᱤ ᱮᱢᱟᱱ ᱠᱚ ᱵᱮᱥᱤ ᱧᱚᱜ ᱠᱚ ᱪᱟᱥ ᱜᱮᱭᱟ᱾ ᱟᱨ ᱚᱱᱟ ᱛᱮᱦᱚᱸ ᱠᱚ ᱟᱹᱠᱷᱨᱤᱧ ᱠᱟᱛᱮ ᱠᱟᱹᱣᱰᱤ ᱠᱚ ᱟᱨᱡᱟᱣ ᱜᱮᱭᱟ᱾
ᱟᱫᱚ ᱜᱚᱢᱠᱮ ᱟᱱᱟᱜ ᱤᱭᱟᱹ ᱠᱚᱛᱮ ᱦᱚᱸᱜᱼᱚᱭ ᱡᱟᱦᱟᱸ ᱱᱮᱛᱟᱨ ᱫᱤᱱ ᱢᱟ ᱡᱟᱹᱯᱩᱫ ᱫᱤᱱ ᱠᱟᱱ ᱥᱮ ᱵᱚᱨᱥᱟ ᱫᱤᱱ ᱠᱟᱱ ᱢᱤᱫ ᱨᱚᱠᱚᱢ ᱛᱚ ᱫᱟᱜ ᱟᱨ ᱫᱟᱜ ᱪᱮᱦᱮᱞ ᱪᱮᱯᱮᱞᱚᱜᱼᱟ ᱵᱟᱹᱫ ᱵᱟᱹᱭᱦᱟᱹᱲ ᱠᱚ ᱠᱟᱹᱴᱤᱡ ᱚᱱᱟ ᱞᱮᱠᱟᱛᱮ᱾ ᱚᱱᱟ ᱡᱟᱦᱟᱸ ᱛᱚ ᱟᱱᱟᱡᱽ ᱠᱚᱨᱮᱱᱟᱜ ᱡᱟᱦᱟᱸ ᱟᱨᱠᱤ ᱩᱛᱩᱡ ᱠᱚᱨᱮᱱᱟᱜ ᱫᱟᱨᱮ ᱱᱟᱹᱲᱤ ᱠᱚ ᱵᱟᱝ ᱡᱟᱨᱠᱟᱛᱮ ᱵᱟᱝ ᱜᱚᱡ ᱜᱩᱯᱡ ᱠᱟᱱᱟ ᱫᱚ
ᱚ ᱦᱳᱭ ᱡᱟᱹᱯᱩᱫ ᱮᱢᱟᱱ ᱠᱚᱛᱮ? ᱪᱮᱫ ᱠᱚ ᱢᱮᱱᱟ ᱜᱚᱝᱠᱮ ᱟᱞᱮ ᱯᱟᱥᱴᱟ ᱫᱚ ᱡᱟᱹᱯᱩᱫ ᱠᱚᱫᱚ ᱦᱟᱸᱜ ᱟᱹᱰᱤ ᱠᱚᱢ ᱫᱷᱟᱨᱟ ᱜᱮ ᱡᱟᱹᱯᱩᱫᱟ ᱪᱮᱫ ᱠᱚ ᱢᱮᱱᱟ ᱱᱤᱛᱚᱜ ᱦᱳᱭ ᱟᱫᱚ ᱚᱱᱟᱛᱮ ᱪᱮᱫ ᱠᱚ ᱢᱮᱱᱟ ᱚᱱᱟ ᱠᱚ ᱨᱮᱭᱟᱜ ᱤᱭᱟᱹ ᱡᱟᱦᱟᱱᱟᱜ ᱤᱭᱟᱹ ᱥᱚᱢᱚᱥᱟ ᱥᱮ ᱵᱟᱝ ᱦᱩᱭᱩᱜᱼᱟ᱾ ᱮᱛᱮᱫ ᱡᱟᱹᱯᱩᱫ ᱜᱮ ᱵᱟᱭ ᱡᱟᱹᱯᱩ ᱠᱷᱟᱱᱡ ᱚᱱᱟᱠᱚ ᱪᱤᱠᱟ ᱦᱩᱭᱩᱜᱼᱟ᱾
ᱚ ᱟᱫᱚ ᱜᱚᱝᱠᱮ ᱛᱟᱦᱚᱞᱮ ᱟᱯᱮ ᱫᱚ ᱛᱟᱦᱚᱞᱮᱧ ᱠᱟᱛᱷᱟ ᱠᱚ ᱢᱟᱜ ᱟᱸᱡᱚᱢ ᱠᱟᱛᱮ ᱛᱟᱦᱚᱞᱮ ᱟᱯᱮ ᱫᱚ ᱵᱩᱨᱩ ᱫᱤᱥᱚᱢ ᱦᱚᱲ ᱠᱟᱱᱟᱯᱮ ᱥᱮ ᱪᱮᱫ?
ᱵᱟᱝ ᱜᱚᱝᱠᱮ ᱵᱩᱨᱩ ᱫᱚ ᱵᱩᱨᱩ ᱫᱤᱥᱚᱢ ᱫᱚ ᱵᱟᱝ ᱜᱮ ᱵᱩᱨᱩ ᱫᱤᱥᱚᱢ ᱠᱷᱚᱱ ᱫᱚ ᱛᱷᱚᱲᱟᱞᱮ ᱯᱷᱟᱨᱟᱠ ᱧᱚᱜ ᱜᱮᱭᱟ᱾
ᱟᱪᱪᱷᱟ ᱟᱪᱪᱷᱟ
ᱟᱞᱮᱥᱮᱫ ᱫᱚ ᱢᱟᱴ ᱞᱮᱠᱟ ᱚᱱᱟ ᱴᱟᱺᱰᱤ ᱞᱮᱠᱟ ᱢᱮᱱᱟᱜᱼᱟ ᱜᱚᱝᱠᱮ ᱴᱟᱺᱰᱤ ᱞᱮᱠᱟ ᱢᱮᱱᱟᱜᱼᱟ ᱡᱠᱷᱟᱱ ᱴᱟᱺᱰᱤ ᱞᱮᱠᱟ᱾ ᱞᱮᱠᱟ ᱢᱟᱴ ᱞᱮᱠᱟ ᱢᱮᱱᱟᱜᱼᱟ ᱚᱱᱟ ᱯᱟᱥᱴᱟ ᱫᱚ ᱵᱟᱦᱨᱮ ᱠᱷᱚᱡ ᱟᱞᱮ ᱟᱛᱳ ᱵᱮᱱ ᱧᱮᱞ ᱠᱷᱟᱱ ᱫᱚ ᱛᱚᱞᱮ ᱚᱱᱠᱟ ᱟᱹᱭᱠᱟᱹᱜᱼᱟ ᱵᱚᱞᱮ ᱱᱚᱣᱟ ᱫᱚ ᱵᱤᱨ ᱠᱟᱱᱟ ᱯᱟᱥᱮ ᱟᱞᱮ ᱟᱫᱚ ᱚᱱᱮ ᱵᱤᱨ ᱠᱟᱱᱟ ᱯᱟᱥᱮ ᱟᱫᱚ ᱵᱷᱤᱛᱨᱤ ᱵᱚᱞᱚ ᱞᱮᱱᱠᱷᱟᱱ ᱫᱚ ᱜᱚᱴᱟᱜ ᱜᱮ ᱠᱷᱮᱛ ᱠᱚ ᱵᱟᱲᱜᱮ ᱚᱲᱟᱜ ᱠᱚᱜᱮ ᱢᱮᱱᱟᱜᱼᱟ᱾ ᱟᱪᱪᱷᱟ ᱜᱚᱝᱠᱮ ᱟᱯᱮ ᱯᱟᱥᱴᱟ ᱫᱚ ᱪᱮᱫ ᱞᱮᱠᱟ ᱚᱱᱟ ᱫᱟᱜ ᱠᱚᱫᱚ ᱢᱤᱫ ᱪᱷᱚᱴ ᱨᱮ ᱪᱮᱫ ᱞᱮᱠᱟ ᱯᱮ ᱪᱟᱥᱟ ᱟᱯᱮ ᱯᱟᱥᱴᱟ ᱫᱚ?
ᱟᱫᱚ ᱟᱞᱮ ᱜᱚᱝᱠᱮ ᱫᱚ ᱥᱤᱡᱤᱱ ᱨᱮᱫᱚᱮ ᱵᱟᱨ ᱫᱷᱟᱣ ᱡᱚᱠᱷᱚᱱ ᱞᱮ ᱪᱟᱥᱟ ᱚᱱᱟ ᱠᱷᱮᱛᱨᱮᱫᱚ ᱚᱱᱮ ᱞᱟᱛᱟᱨ ᱠᱷᱚᱱ ᱢᱤᱫᱴᱟᱝ ᱫᱟᱜ ᱞᱮ ᱨᱟᱠᱟᱵᱟ ᱡᱟᱦᱟᱸ ᱫᱚ ᱦᱩᱭᱩᱜ ᱠᱟᱱᱟ ᱢᱟᱜᱽ ᱯᱷᱟᱹᱜᱩᱱ ᱡᱟᱦᱟᱸ ᱨᱚᱦᱚᱭ ᱦᱩᱭᱩᱜᱼᱟ ᱡᱟᱦᱟᱸ ᱫᱷᱚᱨᱚᱱ ᱵᱚᱱ ᱞᱟᱹᱭ ᱦᱚᱪᱚᱭᱮᱫᱟ ᱟᱨ ᱵᱚᱨᱥᱟ ᱨᱮᱱᱟᱜ ᱫᱚ ᱦᱩᱭᱩᱜ ᱠᱟᱱᱟ ᱵᱚᱨᱥᱟ ᱨᱮᱱᱟᱜ ᱛᱮᱦᱚᱸ ᱨᱚᱦᱚᱭᱚᱜ ᱠᱟᱱ ᱜᱮᱭᱟ ᱵᱚᱨᱥᱟ ᱛᱮᱜᱮ ᱟᱞᱮ ᱫᱚ ᱟᱫᱚ ᱡᱚᱠᱷᱚᱱ ᱠᱚ ᱧᱮᱞᱫᱟ ᱪᱟᱸᱫᱳ ᱵᱚᱸᱜᱟᱜ ᱫᱟᱭᱟ ᱩᱞ ᱡᱚᱠᱷᱚᱱ ᱥᱮᱨᱢᱟ ᱡᱟᱹᱨᱤ ᱵᱟᱭ ᱭᱮᱫᱟ ᱡᱮ ᱡᱮᱢᱚᱱ ᱦᱚᱲᱟᱜ ᱫᱚ ᱡᱟᱦᱟᱸᱭ ᱠᱟᱹᱴᱤᱡ ᱠᱚ ᱜᱟᱹᱞᱤᱢ ᱠᱚᱠᱚ ᱠᱚ ᱡᱩᱤᱫᱟᱨ ᱧᱚᱜ ᱜᱮᱭᱟ ᱟᱫᱚ ᱩᱱᱠᱩ ᱠᱚᱣᱟᱜ ᱫᱚ ᱚᱱᱟᱛᱮ ᱠᱤᱪᱷᱩ ᱠᱟᱹᱢᱤ ᱠᱚᱫᱚ ᱠᱚ ᱞᱟᱦᱟ ᱤᱫᱤᱭᱟ᱾
ᱦᱳᱭ
ᱟᱨ ᱟᱱᱟᱡ ᱠᱚᱫᱚ ᱦᱩᱭᱩᱜ ᱠᱟᱱᱟ᱾ ᱵᱟᱨᱜᱮ ᱞᱟᱛᱟᱨ ᱢᱟᱱᱮ ᱵᱟᱨᱮ ᱞᱟᱛᱟᱨ ᱠᱚᱨᱮ ᱡᱟᱦᱟᱸ ᱠᱷᱮᱛ ᱵᱟᱹᱫᱽ ᱠᱚ ᱢᱮᱱᱟᱜᱼᱟ ᱚᱱᱟ ᱠᱚᱨᱮ ᱜᱮᱠᱚ ᱨᱚᱦᱚᱭᱟ᱾ ᱟᱨ ᱟᱞᱮ ᱱᱚᱛᱮ ᱫᱚ ᱦᱩᱭᱩᱜ ᱚᱱᱠᱟ ᱱᱤᱡᱮᱨᱟᱜ ᱡᱚᱢ ᱢᱥᱚᱱ ᱜᱮᱠᱚ ᱨᱚᱦᱚᱭᱟ᱾ ᱟᱫᱚ ᱚᱛᱤᱨᱤᱠᱛᱚ ᱫᱚ ᱵᱟᱠᱚ ᱨᱚᱦᱚᱭᱟ ᱚᱛᱤᱨᱤᱠᱛᱚ ᱫᱚ ᱢᱟᱱᱮ ᱪᱮᱫ ᱞᱮᱠᱟᱧ ᱞᱟᱹᱭᱟᱢᱟ ᱢᱟᱱᱮ ᱚᱱᱠᱟ ᱢᱚᱛᱚ ᱵᱟᱹᱭᱦᱟᱹᱲ ᱠᱚᱦᱚᱸ ᱫᱚᱨᱠᱟᱨ ᱛᱮ ᱡᱟᱦᱟᱸ ᱫᱚ ᱚᱱᱟ ᱟᱱᱟᱡ ᱟᱠᱷᱨᱤᱧ ᱠᱟᱛᱮᱫ ᱦᱚᱸ ᱫᱤᱱ ᱠᱷᱟᱸᱰᱟᱣ ᱟᱨᱠᱤ ᱜᱟᱱᱚᱜᱼᱟ ᱥᱮ ᱠᱟᱹᱣᱰᱤ ᱜᱚᱨᱚᱡᱽ ᱧᱟᱢᱚᱜ ᱠᱷᱟᱱ ᱚᱱᱠᱟ ᱫᱚ ᱦᱩᱭᱩᱜ ᱠᱟᱱᱟ᱾ ᱢᱟᱱᱮ ᱚᱱᱠᱟᱱ ᱵᱟᱹᱭᱦᱟᱹᱨ ᱠᱚᱫᱚ ᱩᱱᱟᱹᱜ ᱵᱟᱹᱱᱩᱜᱼᱟ ᱟᱞᱮᱫ ᱫᱚ ᱢᱮᱱᱟᱜ ᱫᱚ ᱢᱮᱱᱟᱜᱼᱟ ᱩᱱᱟᱹ ᱵᱟᱹᱱᱜ ᱞᱮᱠᱟ ᱫᱚ ᱵᱟᱝ ᱢᱮᱱᱟᱜ ᱫᱚ ᱢᱮᱱᱟᱜᱼᱟ ᱠᱤᱱᱛᱩ ᱩᱱᱟᱹᱜ ᱫᱚ ᱵᱟᱠᱚ ᱨᱚᱦᱚᱭᱟ ᱟᱞᱮ ᱱᱚᱛᱮ ᱫᱚ᱾
ᱦᱮᱸᱥᱮ ᱟᱨ ᱟᱞᱮᱱᱛᱮ ᱫᱚ ᱦᱩᱭᱩᱜ ᱠᱟᱱᱟ ᱵᱤᱨ ᱵᱩᱨᱩ ᱫᱚ ᱵᱩᱨᱩ ᱫᱚ ᱵᱟᱹᱱᱩᱜᱼᱟ ᱢᱮᱱᱠᱷᱟᱱ ᱵᱤᱨ ᱫᱚ ᱢᱮᱱᱟᱜᱼᱟ᱾ ᱡᱟᱦᱟᱸ ᱵᱤᱨ ᱫᱚ ᱦᱩᱭᱩᱜ ᱠᱟᱱᱟ ᱢᱤᱫ ᱢᱤᱫ ᱞᱮᱵᱮᱞ ᱵᱤᱨ ᱠᱟᱱᱟ ᱟᱨᱠᱤ
ᱦᱳᱭ
ᱥᱩᱞ ᱪᱷᱟᱯᱚ ᱫᱚ ᱵᱟᱢ ᱧᱟᱢᱟ ᱟᱨᱠᱤ
ᱟᱪᱪᱷᱟ ᱟᱫᱚ ᱜᱚᱝᱠᱮ ᱛᱚᱵᱮ ᱟᱯᱮ ᱟᱯᱮ ᱯᱟᱥᱴᱟ ᱫᱚ ᱢᱟᱱᱮ ᱫᱟᱜ ᱠᱚᱨᱮᱱᱟᱜ ᱠᱚᱱᱚ ᱚᱥᱩᱵᱤᱫᱟ ᱠᱚᱫᱚ ᱵᱟᱹᱱᱩᱜᱼᱟ ᱫᱟᱜ ᱨᱮᱭᱟᱜ ᱫᱚ ᱥᱩᱵᱤᱫᱟ ᱢᱮᱱᱟᱜ ᱛᱟᱯᱮᱜ ᱜᱮᱭᱟ ᱚᱱᱟᱛᱮ ᱪᱟᱥᱵᱟᱥ ᱢᱚᱡᱽ ᱜᱮ ᱦᱩᱭᱩᱜᱼᱟ᱾
ᱦᱮᱸᱥᱮ ᱫᱚᱢᱮ ᱮᱴᱠᱮᱴᱮ ᱫᱚ ᱵᱟᱝ ᱦᱩᱭᱩᱜᱼᱟ᱾ ᱠᱤ ᱟᱨᱤ ᱩᱱᱟᱹᱜ ᱫᱚ ᱟᱨᱠᱤ ᱫᱟᱜ ᱠᱚᱨᱮᱱᱟᱜ ᱫᱚ ᱢᱟᱱᱮ ᱦᱩᱭ ᱫᱚ ᱦᱩᱭᱩᱜᱼᱟ ᱫᱟᱜ ᱡᱤᱱᱤᱥᱴ ᱫᱚ ᱚᱵᱷᱟᱵᱽ ᱫᱚ ᱛᱟᱦᱮᱱ ᱜᱮᱛᱟ ᱠᱚᱣᱟ ᱢᱟᱹᱱᱢᱤᱭᱟᱜ᱾ ᱠᱤᱱᱛᱩ ᱫᱚᱢᱮᱴᱟᱜ ᱫᱚ ᱵᱟᱝ ᱟᱨᱠᱤ
ᱦᱳᱭ ᱯᱟᱪᱮᱫ ᱟᱞᱮ ᱯᱟᱥᱴᱟ ᱜᱮ ᱜᱚᱢᱠᱮ ᱚᱱᱠᱟ ᱢᱮᱱᱟᱜᱼᱟ᱾ ᱚᱠᱟ ᱫᱚ ᱫᱟᱜ ᱨᱮᱭᱟᱜ ᱜᱮ ᱫᱚᱢᱮ ᱠᱚᱥᱴᱚ ᱫᱷᱟᱨᱟ ᱧᱚᱜ ᱜᱮᱭᱟ, ᱟᱫᱚ ᱪᱮᱫ ᱠᱚ ᱢᱮᱱᱟ ᱦᱟᱸᱰᱮ ᱱᱷᱟᱰᱮ ᱦᱟᱸᱰᱮ ᱱᱟᱰᱮ ᱛᱷᱚᱲ ᱜᱟᱱ ᱪᱮᱫ ᱠᱚ ᱢᱮᱱᱟ ᱠᱟᱹᱢᱤ ᱦᱩᱭᱩ ᱩᱭᱩᱜ ᱠᱟᱱᱛᱮ ᱠᱟᱹᱣᱰᱤ ᱠᱚᱨᱮᱱᱟᱜ ᱠᱚᱱᱳ ᱚᱥᱩᱵᱤᱫᱟ ᱵᱟᱝ ᱟᱹᱭᱠᱟᱹᱜ ᱠᱟᱱᱟ ᱥᱮ ᱴᱟᱠᱟ ᱯᱚᱭᱥᱟ ᱨᱮᱭᱟᱜ ᱠᱳᱱᱳ ᱚᱥᱩᱵᱤᱫᱟ ᱵᱟᱝ ᱜᱮ ᱠᱟᱱᱟ ᱟᱨ ᱵᱟᱢ ᱠᱟᱹᱢᱤ ᱠᱷᱟᱡ ᱫᱚ ᱚᱥᱩᱵᱤᱫᱟ ᱦᱩᱭᱩᱜ ᱜᱮᱭᱟ᱾ ᱛᱮ ᱪᱟᱥᱵᱟᱥ ᱠᱚ ᱵᱟᱝ ᱦᱩᱭᱩᱜ ᱛᱮ ᱠᱟᱹᱣᱰᱤ ᱚᱠᱟ ᱠᱷᱚᱱ ᱧᱟᱢᱟ ᱟᱨ ᱪᱟᱥᱵᱟᱥ ᱦᱚᱸ ᱡᱟᱦᱟᱸ ᱛᱤᱱᱟᱹᱜ ᱜᱮ ᱦᱩᱭᱩᱜᱼᱟ ᱟᱞᱮ ᱯᱟᱥᱴᱟ ᱫᱚ ᱚᱱᱟ ᱫᱚ ᱠᱷᱟᱹᱞᱤ ᱡᱚᱢ ᱥᱩᱢᱩᱝ ᱜᱮ ᱦᱩᱭᱩᱜᱼᱟ᱾
ᱦᱩᱸ ᱦᱩᱸ
ᱟᱪᱪᱷᱟ ᱟᱫᱚ ᱜᱚᱢᱠᱮ ᱟᱨ ᱡᱟᱦᱟᱱᱟᱜ ᱥᱚᱵᱽᱡᱤ ᱮᱢᱟᱱ ᱠᱚᱫᱚ ᱪᱮᱫ ᱠᱚᱯᱮ ᱪᱟᱥ ᱵᱟᱲᱟᱭᱟ ᱟᱯᱮ ᱯᱟᱥᱴᱟ ᱫᱚ?
ᱟᱫᱚ ᱥᱚᱵᱽᱡᱤ ᱵᱚᱞᱛᱮ ᱡᱮᱢᱚᱱ ᱱᱤᱛᱚᱜ ᱫᱚ ᱠᱚᱸᱰᱷᱟ ᱠᱚ ᱦᱩᱭᱩᱜ ᱠᱟᱱᱟ᱾ ᱠᱚᱸᱰᱷᱟ ᱜᱮ ᱱᱤᱛᱚᱜ ᱫᱚ ᱵᱟᱹᱲᱛᱤ ᱠᱷᱟᱭ ᱛᱟᱯᱚᱨ ᱡᱷᱤᱸᱜᱟᱹ ᱛᱟᱯᱚᱨ ᱠᱟᱞᱞᱟ,
ᱦᱮᱸ ᱥᱮ ᱛᱟᱯᱚᱨᱮ ᱟᱨ ᱦᱚᱸᱜᱼ ᱚᱱᱟ ᱢᱟᱱᱮ ᱡᱟᱦᱟᱸ ᱥᱚᱨᱦᱟᱭ ᱵᱚᱸᱜᱟ ᱦᱚᱸ ᱟᱹᱞᱩ ᱜᱮᱠᱚ ᱪᱟᱥᱟ ᱠᱟᱹᱴᱤᱡ ᱡᱟᱹᱥᱛᱤ ᱦᱚᱸ ᱟᱹᱞᱩ ᱦᱚᱸᱠᱚ ᱪᱟᱥ ᱜᱮᱭᱟ᱾ ᱵᱟᱝ ᱫᱚ ᱵᱟᱝ
ᱦᱚᱭ
ᱦᱮᱸᱥᱮ ᱟᱞᱩ ᱛᱟᱯᱚᱨᱮ ᱛᱩᱲᱤ ᱠᱷᱚᱥᱞᱟ ᱢᱟ ᱢᱮᱱᱟᱜ ᱜᱮᱭᱟ᱾
ᱦᱳᱭ
ᱚᱱᱟ ᱫᱚ ᱟᱞᱩ ᱦᱚᱸ ᱠᱟᱹᱴᱤᱡ ᱡᱟᱥᱛᱤ ᱛᱤ ᱠᱚ ᱨᱚᱦᱚᱭᱟ ᱵᱟᱝ ᱫᱚ ᱵᱟᱝ ᱪᱮᱫᱟᱜ ᱤᱧ ᱞᱟᱹᱭᱮᱫᱟ ᱨᱚᱦᱚᱭ ᱧᱚᱜ ᱜᱮᱭᱟ ᱠᱚ
ᱦᱳᱭ
ᱦᱮᱸ ᱟᱨ ᱟᱯᱟ ᱫᱚ ᱟᱞᱩ ᱠᱚᱫᱚ ᱠᱚ ᱨᱚᱦᱚᱭᱟ ᱥᱮ ᱵᱟᱝ ᱛᱟᱦᱚᱞᱮ
ᱦᱳᱭ ᱜᱚᱢᱠᱮ ᱪᱮᱫ ᱠᱚ ᱢᱮᱱᱟ ᱱᱚᱣᱟ ᱦᱩᱲᱩ ᱠᱚ ᱜᱮᱫ ᱨᱟᱠᱟᱵ ᱵᱟᱲᱟ ᱠᱟ ᱠᱟᱛᱮᱫ᱾ ᱨᱟᱵᱟᱝ ᱫᱤᱱ ᱦᱟᱸᱜ ᱩᱱ ᱥᱚᱢᱚᱭ ᱫᱚ ᱫᱚᱢᱮ ᱛᱮ ᱟᱞᱩ ᱠᱚ ᱛᱩᱲᱤ ᱠᱚᱫᱚ ᱟᱹᱰᱤ ᱡᱟᱹᱥᱛᱤ ᱠᱚ ᱪᱟᱥᱟ, ᱚᱱᱠᱟ ᱛᱩᱲᱤ ᱠᱚ ᱛᱟᱦᱮ ᱩᱱ ᱥᱚᱢᱚᱭ ᱫᱚ ᱞᱮᱱ ᱱᱚᱣᱟ ᱱᱟᱹᱭ ᱯᱟᱥᱴᱟ ᱨᱮᱦᱚᱸ ᱫᱟᱜ ᱠᱚ ᱛᱟᱦᱮᱸᱱᱟ, ᱟᱫᱚ ᱩᱱ ᱥᱚᱢᱚᱭ ᱫᱚ ᱛᱩᱲᱤ ᱥᱮ ᱜᱩᱦᱩᱢ ᱮᱢᱟᱱ ᱠᱚ, ᱵᱤᱞᱟᱹᱛᱤ, ᱵᱮᱸᱜᱟᱲ ᱠᱚ, ᱚᱱᱟ ᱠᱚᱫᱚ ᱟᱹᱰᱤ ᱡᱟᱹᱥᱛᱤ ᱾ ᱡᱟᱹᱥᱛᱤ ᱠᱚ ᱪᱟᱥᱚᱜᱼᱟ, ᱡᱟᱦᱟᱸᱭᱟᱜ ᱡᱩᱚᱢᱤ ᱵᱚᱞᱮ ᱡᱟᱹᱥᱛᱤ ᱢᱮᱱᱟᱜᱼᱟ ᱩᱱᱠᱩ ᱫᱚᱠᱚ ᱟᱹᱠ ᱟᱠᱷᱨᱤᱧ ᱞᱟᱹᱜᱤᱫ ᱦᱚᱸᱠᱚ ᱪᱟᱥᱟ ᱟᱨ ᱚᱱᱟ ᱫᱚ ᱠᱟᱹᱣᱰᱤ ᱠᱚ ᱟᱨ ᱟᱨᱡᱟᱣ ᱫᱟᱲᱮᱭᱟᱜᱼᱟ, ᱟᱨ ᱱᱤᱡᱮᱨᱟᱜ ᱫᱚ ᱠᱚᱢ ᱢᱟᱪᱷᱟ ᱜᱮᱛᱮ ᱪᱮᱫ ᱠᱚ ᱢᱮᱱᱟ ᱠᱷᱟᱹᱞᱤ ᱡᱚᱢ ᱥᱩᱢᱩᱝ ᱜᱮ ᱾
ᱚ ᱟᱪᱷᱟ ᱜᱚᱝᱠᱮ ᱱᱟᱹᱭ ᱫᱚ ᱚᱠᱟ ᱱᱟᱹᱭ ᱯᱟᱦᱟᱴᱟ ᱠᱟᱱᱟᱵᱤᱱ ᱟᱹᱵᱤᱱ ᱫᱚ ᱛᱟᱦᱚᱞᱮ?
ᱟᱵᱮᱱ ᱟᱸᱡᱚᱢ ᱠᱟᱜ ᱠᱷᱟᱡ ᱵᱮᱱ ᱜᱚᱝᱠᱮ ᱵᱟᱥ ᱱᱟᱹᱭ ᱵᱮᱱ ᱟᱸᱡᱚᱢ ᱠᱟᱫᱟ
ᱦᱮᱸᱻᱦᱮᱸᱻᱦᱮᱸ ᱦᱟᱞᱠᱟᱞᱤᱧ ᱟᱸᱡᱚᱢ ᱠᱟᱫᱟ ᱫᱚᱢᱮ ᱫᱚ ᱵᱟᱝ ᱨᱮᱦᱚᱸ ᱦᱟᱞᱠᱟ ᱧᱚᱜᱼᱟ ᱟᱨᱠᱤ ᱾
ᱱᱚᱣᱟ ᱟᱞᱮ ᱡᱷᱟᱲᱠᱷᱚᱸᱰ ᱯᱚᱱᱚᱛ ᱨᱮᱭᱟᱜ ᱚᱱᱟ ᱯᱟᱠᱩᱲ ᱰᱤᱥᱴᱤᱠ ᱵᱮᱱ ᱦᱮᱡ ᱵᱟᱲᱟ ᱠᱟᱱ ᱠᱷᱟᱱ ᱾
ᱦᱮᱸᱻᱦᱮᱸ ᱚ ᱟᱪᱷᱟ ᱟᱪᱷᱟ ᱾
ᱯᱚᱱᱚᱛ ᱨᱮᱜᱮ ᱟᱞᱮ ᱫᱚ ᱢᱮᱱᱟᱜ ᱞᱮᱭᱟ ᱟᱫᱚ ᱪᱮᱫ ᱠᱚ ᱢᱮᱱᱟ ᱱᱚᱭ ᱢᱮᱱᱟᱜᱼᱟ ᱾ ᱟᱫᱚ ᱚᱱᱟᱛᱮ ᱡᱟ ᱠᱤᱪᱷᱩ ᱩᱯᱚᱠᱟᱨᱮ ᱞᱮᱭᱟᱭ ᱜᱮᱭᱟᱭ ᱦᱟᱹᱠᱩ ᱦᱟᱹᱠᱩ ᱡᱟ ᱡᱚᱢ ᱞᱮ ᱢᱮᱱᱟ ᱛᱚᱵᱮ ᱦᱟᱹᱠᱩ ᱠᱚᱦᱚᱸ ᱞᱮ ᱜᱚᱡ ᱠᱚᱣᱟ, ᱟᱨ ᱜᱤᱛᱤᱞ ᱮᱢᱟᱱ ᱠᱚ ᱾ ᱠᱚ ᱨᱟᱠᱟᱵ ᱵᱟᱲᱟ ᱠᱟᱛᱮ ᱚᱱᱟ ᱠᱟᱹᱣᱰᱤ ᱠᱚ ᱾ ᱠᱚᱦᱚᱸᱞ ᱞᱮ ᱟᱨᱡᱟᱣ ᱜᱮᱭᱟ ᱛᱷᱚᱲᱟ ᱛᱷᱟᱹᱲᱤ ᱩᱯᱠᱟᱨ ᱦᱩᱭᱩᱜ ᱠᱟᱱ ᱜᱮᱭᱟ ᱚᱱᱟ ᱦᱚᱛᱮ ᱛᱮᱦᱚᱸ ᱾
ᱟᱪᱷᱟ ᱟᱪᱷᱟ ᱚ ᱦᱩᱸ ᱾ ᱟᱫᱚ ᱠᱚ ᱞᱟᱹᱭᱟ ᱱᱟᱹᱭ ᱵᱟᱹᱞᱤ ᱢᱟ ᱟᱹᱰᱤ ᱨᱚᱠᱚᱢ ᱡᱤᱱᱤᱥ ᱥᱚᱵ ᱠᱚ ᱧᱟᱢᱚᱜᱼᱟ ᱱᱟᱹᱭ ᱫᱷᱟᱨᱮ ᱛᱟᱦᱮᱱ ᱠᱷᱟᱱ ᱦᱮᱸ ᱥᱮ ᱵᱟᱝ? ᱦᱟᱠᱳ ᱠᱚ ᱢᱟ ᱱᱟᱹᱭ ᱠᱷᱚᱱᱟᱜ ᱦᱟᱠᱳ ᱢᱟ ᱡᱟᱹᱥᱛᱤ ᱠᱚ ᱧᱟᱢᱚᱜᱼᱟ᱾
ᱦᱳᱭ᱾ ᱱᱟᱹᱭ ᱨᱮᱫᱚ ᱦᱟᱹᱠᱩ ᱫᱚ ᱫᱚᱢᱮ ᱜᱮ ᱢᱮᱱᱟᱜ ᱠᱚᱣᱟ ᱜᱚᱢᱠᱮ ᱟᱫᱚ ᱥᱚᱢᱚᱭ ᱩᱰᱩᱠ ᱠᱟᱛᱮ ᱪᱮᱫ ᱠᱚ ᱢᱮᱱᱟ ᱦᱟᱹᱠᱩ ᱥᱟᱵ ᱦᱮᱡ ᱞᱮᱱᱠᱷᱟᱱ ᱾ ᱠᱷᱟᱡ ᱫᱚ ᱵᱮᱥᱤ ᱜᱮᱠᱚ ᱧᱟᱢᱚᱜ ᱜᱮᱭᱟ ᱠᱚ ᱟᱫᱚ ᱚᱸᱰᱮ ᱛᱷᱚᱲᱟ ᱥᱚᱢᱚᱭ ᱞᱟᱜᱟᱜᱼᱟ ᱾ ᱦᱟᱠᱳ ᱥᱟᱵ ᱞᱟᱹᱜᱤᱫ ᱟᱫᱚ ᱟᱫᱚᱢ ᱟᱫᱚᱢ ᱠᱚ ᱢᱮᱱᱟᱜ ᱠᱚᱣᱟ, ᱜᱚᱝᱠᱮ ᱟᱞᱮ ᱴᱷᱮᱱ ᱚᱠᱚᱭ ᱫᱚ ᱮ ᱪᱟᱥ ᱫᱚ ᱠᱚᱢ ᱜᱮᱠᱚ ᱪᱟᱥᱚᱜᱼᱟ, ᱟᱫᱚ ᱱᱟᱹᱭ ᱨᱮ ᱦᱟᱹᱠᱩ ᱥᱟᱵ ᱠᱚ ᱦᱤᱡᱩᱜᱼᱟ ᱟᱨ ᱩᱱᱠᱩ ᱩᱱᱠᱩ ᱦᱟᱹᱠᱩ ᱥᱟᱵ ᱠᱟᱛᱮ ᱜᱮ ᱩᱱᱠᱩ ᱫᱚᱠᱚ ᱟᱠᱷᱚᱨᱤᱧ ᱠᱚᱣᱼᱟ, ᱟᱨ ᱪᱮᱫ ᱠᱚ ᱢᱮᱱᱟ ᱠᱟᱹᱣᱰᱤ ᱠᱚ ᱟᱨᱡᱟᱣᱼᱟ ᱾
ᱚ-ᱚ ᱾ ᱟᱪᱪ ᱦᱩᱸ ᱡᱮ ᱜᱚᱝᱠᱮ ᱦᱟᱠᱳ ᱫᱚ ᱢᱟᱱᱮ ᱪᱮᱫᱞᱮᱠᱟ ᱡᱟᱞ ᱛᱮᱯᱮ ᱯᱤᱭᱟᱹ ᱠᱚᱣᱟ? ᱥᱮ ᱢᱟᱱᱮ ᱡᱟᱦᱟᱱᱟᱜ ᱤᱭᱟᱹ ᱠᱚ ᱛᱮ ᱟᱨᱠᱤ ᱵᱟᱹᱲᱥᱤ ᱢᱟᱲᱥᱤ ᱡᱟᱦᱟᱸ ᱠᱚ ᱚᱱᱠᱟ ᱛᱮᱯᱮ ᱥᱟᱵ ᱥᱮᱸᱫᱽᱨᱟ ᱠᱚᱣᱟ ᱟᱨᱠᱤ?
ᱦᱳᱭ ᱜᱚᱢᱠᱮ᱾ ᱪᱮᱫ ᱠᱚ ᱢᱮᱱᱟ ᱟᱞᱮ ᱥᱮᱫ ᱫᱚ ᱚᱱᱟ ᱦᱟᱹᱠᱳ ᱠᱚ ᱫᱚ ᱡᱷᱟᱹᱞᱤ ᱠᱚᱦᱚᱸ ᱢᱮᱱᱟᱜ ᱛᱟᱞᱮ ᱜᱮᱭᱟ ᱡᱟᱞ ᱾ ᱚᱠᱟ ᱵᱚᱱ ᱢᱮᱱ ᱛᱚ ᱪᱮᱫ ᱠᱚ ᱢᱮᱱᱟ ᱚᱱᱟ ᱡᱷᱟᱹᱞᱤ ᱠᱚᱦᱚᱸ ᱢᱮᱱᱟᱜ ᱜᱮᱭᱟ, ᱚᱱᱟ ᱛᱮᱜᱮ ᱡᱟᱹᱥᱛᱤ ᱫᱚ ᱡᱷᱟᱹᱞᱤ ᱠᱚ ᱛᱮ ᱜᱮᱞᱮ ᱥᱟᱵ ᱠᱚᱣᱟ᱾ ᱟᱨ ᱪᱮᱫ ᱠᱚ ᱢᱮᱱᱟ ᱚᱱᱟ ᱵᱟᱹᱲᱥᱤ ᱮᱢᱟᱱ ᱠᱚᱫᱚ ᱚᱱᱟ ᱟᱹᱛᱩ ᱚᱱᱟ ᱫᱚ ᱟᱹᱛᱩ ᱫᱟᱜ ᱠᱟᱱᱟ ᱾ ᱚᱸᱰᱮ ᱱᱟᱹᱭ ᱨᱮᱫᱚ ᱟᱫᱚ ᱚᱱᱟᱛᱮ ᱵᱟᱹᱲᱥᱤ ᱮᱢᱟᱱ ᱠᱚᱫᱚ ᱵᱟᱝ ᱜᱟᱱᱚᱜᱼᱟ᱾ ᱚᱠᱟ ᱴᱷᱮᱡ ᱫᱟᱨᱦᱟ ᱛᱟᱦᱮᱸᱱᱟ ᱟᱫᱚ ᱚᱱᱟ ᱴᱷᱮᱡ ᱜᱮ ᱵᱟᱹᱲᱥᱤ ᱮᱢᱟᱱ ᱠᱚᱫᱚ ᱜᱟᱱᱚᱜᱼᱟ᱾ ᱟᱫᱚ ᱪᱮᱫ ᱢᱮᱱᱟ ᱱᱮᱛᱟᱨ ᱫᱚ ᱚᱱᱟ ᱜᱤᱛᱤᱞ ᱠᱚ ᱨᱟᱠᱟᱵ ᱨᱟᱠᱟᱵ ᱛᱮ ᱜᱚᱝᱠᱮ ᱪᱮᱫ ᱠᱚ ᱢᱮᱱᱟ, ᱚᱱᱟ ᱤᱭᱟᱹ ᱜᱷᱟᱰᱞᱟᱜ ᱪᱟᱵᱟ ᱠᱟᱱᱟ ᱱᱟᱹᱭ ᱦᱚᱸ ᱾ ᱟᱫᱚ ᱵᱟᱹᱲᱥᱤ ᱮᱢᱟᱱ ᱠᱚᱦᱚᱸ ᱜᱟᱱᱚᱜ ᱠᱟᱱ ᱜᱮᱭᱟ ᱡᱟᱭᱜᱟ ᱡᱟᱭᱜᱟ ᱨᱮ ᱟᱫᱚ ᱡᱚᱛᱚ ᱡᱟᱭᱜᱟ ᱨᱮᱛᱚ ᱵᱟᱝ ᱟᱨ ᱟᱫᱚᱢ ᱟᱫᱚᱢ ᱡᱟᱭᱜᱟ ᱨᱮᱜᱮ ᱟᱨ ᱟᱫᱚᱢ ᱠᱷᱟᱡ ᱫᱚ ᱡᱷᱟᱹᱞᱤ ᱛᱮᱜᱮ ᱞᱮ ᱜᱚᱡᱽ ᱵᱟᱲᱟ ᱠᱚᱣᱟ ᱾
ᱛᱟᱦᱚᱞᱮ ᱜᱚᱢᱠᱮ ᱛᱳᱯᱳ ᱢᱳᱯᱳ ᱠᱚᱨᱮᱱᱟᱜ ᱫᱚ ᱠᱳᱱᱳ ᱚᱥᱩᱵᱤᱫᱷᱟ ᱫᱚ ᱵᱟᱝ ᱦᱩᱭᱩᱜ ᱛᱟᱯᱮ ᱮᱴᱠᱮᱴᱚᱲᱮ ᱫᱚ ᱵᱟᱝ ᱦᱩᱭᱩᱜᱼᱟ?
ᱵᱟᱝᱻᱵᱟᱝᱻᱵᱟᱝ ᱜᱚᱝᱠᱮ ᱡᱮ ᱛᱳᱯᱳᱱ ᱮᱢᱟᱱ ᱠᱚᱨᱮᱱᱟᱜ ᱥᱮ ᱡᱚᱢ ᱫᱟᱜ ᱠᱚ ᱧᱩᱭ ᱫᱟᱜ ᱠᱚ ᱦᱩᱭᱱᱟ ᱚᱱᱟ ᱠᱚᱫᱚ ᱡᱟᱦᱟᱱᱟᱜ ᱚᱥᱩᱵᱤᱫᱷᱟ ᱵᱟᱹᱱᱩᱜᱼᱟ᱾ ᱧᱩᱭ ᱫᱟᱜ ᱞᱟᱹᱜᱤᱫ ᱫᱚ ᱾ ᱮ ᱴᱚᱞᱟ ᱨᱮ ᱪᱟᱯᱟᱠᱚᱞ ᱠᱚ ᱢᱮᱱᱟᱜ ᱜᱮᱭᱟ ᱯᱚᱨᱭᱟᱯᱛᱚ ᱢᱟᱛᱨᱟ ᱨᱮ ᱟᱨ ᱪᱮᱫ ᱠᱚ ᱢᱮᱱᱟ ᱟᱨ ᱰᱟᱹᱵᱽᱨᱟᱹᱜ ᱥᱮ ᱛᱩᱯᱩᱱ ᱞᱟᱹᱜᱤᱫ ᱵᱚᱱ ᱢᱮᱱᱟ ᱚᱱᱟ ᱫᱚ ᱱᱚᱰᱮ ᱵᱟᱥ ᱱᱟᱹᱭ ᱜᱮ ᱵᱚᱞᱮ ᱾ ᱮ ᱢᱚᱸᱡᱽ ᱫᱟᱜ ᱢᱮᱱᱟᱜᱼᱟ, ᱥᱟᱯᱷᱟ ᱜᱮ ᱫᱟᱜ ᱛᱟᱦᱮᱱᱟ ᱟᱫᱚ ᱫᱟᱜ ᱛᱟᱦᱮᱱ ᱥᱚᱢᱚᱭ ᱫᱚ ᱱᱟᱯᱟᱭ ᱜᱮ ᱰᱟᱹᱵᱽᱨᱟᱹᱜ ᱦᱩᱭᱩᱜᱼᱟ᱾ ᱱᱚᱸᱰᱮ ᱜᱮ ᱟᱨ ᱚᱠᱟ ᱥᱤᱛᱩᱝ ᱥᱚᱢᱚᱭ ᱵᱚᱱ ᱥᱤᱛᱩᱝ ᱥᱚᱢᱚᱭ ᱫᱚ ᱚᱛᱮ ᱫᱟᱜ ᱦᱚᱸ ᱵᱟᱝ ᱛᱟᱦᱮᱱ ᱛᱮ ᱚᱰᱮ ᱪᱟᱯᱟᱠᱚᱞ ᱠᱚᱨᱮ ᱜᱮᱞᱮ ᱰᱟᱹᱵᱽᱨᱟᱹ ᱵᱟᱲᱟᱜᱼᱟ ᱛᱩᱯᱩᱱ ᱵᱟᱲᱟᱜᱼᱟ ᱾
ᱚ
ᱟᱯᱮ ᱥᱮᱡ ᱜᱚᱝᱠᱮ
ᱚᱠᱛᱚ ᱠᱚᱦᱚᱸ ᱛᱚ ᱟᱫᱚ ᱵᱟᱭ ᱛᱟᱺᱜᱤ ᱞᱟᱝᱟᱭ
ᱦᱳᱭ ᱛᱚᱵᱮ ᱜᱚᱝᱠᱮ ᱴᱷᱤᱠ ᱜᱮᱭᱟ ᱤᱱᱠᱟ ᱜᱮᱞᱟᱝ ᱢᱩᱪᱟᱹᱫ ᱵᱟᱲᱟ ᱠᱟᱜᱼᱟ᱾
ᱦᱳᱭ ᱦᱳᱭ ᱢᱟ ᱛᱟᱦᱚᱞᱮ ᱜᱚᱢᱠᱮ ᱡᱚᱦᱟᱨ ᱜᱮ ᱛᱟᱦᱚᱞᱮ